ᱦᱮᱞᱳ ᱟᱸᱡᱚᱢᱚᱜ ᱠᱟᱱᱟ ᱚ ᱟᱪᱪᱷᱟ ᱛᱟᱦᱚᱞᱮ ᱡᱚᱦᱟᱨ ᱜᱮ
ᱦᱳᱭ ᱦᱳᱭ ᱡᱚᱦᱟᱨ ᱜᱮ ᱛᱟᱦᱚᱞᱮ ᱪᱮᱫ ᱵᱤᱱ ᱪᱤᱠᱟᱹᱭ ᱫᱟ
ᱦᱮᱸ ᱪᱮᱫ ᱦᱚᱸ ᱵᱟᱝ ᱜᱮ ᱱᱚᱜ-ᱚᱭ ᱛᱚ ᱫᱩᱲᱩᱵ ᱵᱟᱲᱟ ᱦᱩᱭ ᱟᱠᱟᱱᱟ ᱟᱢ ᱫᱚ
ᱤᱧ ᱦᱚᱸ ᱪᱮᱫ ᱦᱚᱸ ᱵᱟᱝ ᱜᱮ ᱱᱚᱜᱼᱚᱭ ᱫᱩᱲᱩᱵ ᱠᱟᱱᱤᱧ ᱱᱤᱛᱚᱜ ᱫᱚ
ᱦᱩᱸ ᱟᱪᱪᱷᱟ ᱛᱟᱦᱚᱞᱮ ᱛᱮᱦᱮᱧ ᱫᱚ ᱩᱸ ᱵᱟᱦᱟ ᱥᱚᱨᱦᱟᱭ ᱱᱤᱭᱟᱹ ᱞᱟᱝ ᱨᱚᱯᱚᱲᱟ ᱦᱮᱸ ᱦᱮᱸ ᱵᱟᱝ ᱦᱮᱸ ᱟᱨ ᱛᱟᱦᱚᱞᱮ ᱟᱯᱮ ᱥᱮᱫ ᱫᱚ ᱛᱤᱱᱟᱹᱜ ᱫᱤᱱ ᱠᱚ ᱥᱚᱨᱦᱟᱭᱚᱜ ᱜᱮᱭᱟ ᱛᱟᱦᱚᱞᱮ?
ᱟᱞᱮ ᱥᱮᱫ ᱫᱚ ᱦᱟᱸᱜ ᱢᱚᱬᱮ ᱢᱟᱦᱟ ᱠᱚ ᱥᱚᱦᱨᱟᱭᱚᱜ᱾
ᱚᱻᱚ ᱛᱟᱦᱚᱞᱮ ᱚᱱᱟ ᱢᱟᱦᱟ ᱠᱚᱣᱟᱜ ᱧᱩᱛᱩᱢ ᱠᱚᱫᱚ ᱪᱮᱫᱠᱟ ᱪᱮᱫ ᱠᱚ?
ᱮᱸᱻᱮᱸ ᱢᱟᱦᱟ ᱠᱚᱨᱮᱱᱟᱜ ᱧᱩᱛᱩᱢ ᱠᱚᱫᱚ ᱦᱟᱸᱜ ᱚᱱᱟ ᱫᱚ ᱵᱟᱹᱱᱩᱜ ᱠᱟᱫᱟ ᱡᱟᱦᱟᱸ ᱫᱚ ᱢᱟᱱᱮ ᱛᱮᱦᱤᱧ ᱠᱷᱚᱱᱟᱜ ᱡᱩᱫᱤ ᱥᱚᱨᱦᱟᱭ ᱠᱟᱱ ᱛᱟᱞᱮᱭᱟ ᱛᱟᱦᱞᱮ ᱛᱮᱦᱤᱧ ᱠᱷᱚᱱᱟᱜ ᱢᱚᱬᱮ ᱫᱤᱱ ᱦᱩᱭᱩᱜᱼᱟ ᱟᱨᱠᱤ ᱢᱟᱱᱮ ᱢᱚᱬᱮ ᱢᱚᱬᱮ ᱫᱤᱱ ᱡᱟᱦᱟᱸ ᱯᱩᱨᱟᱹᱜᱼᱟ ᱟᱨᱠᱤ᱾
ᱟᱪᱪᱷᱟ ᱛᱟᱦᱚᱞᱮ ᱪᱮᱫ ᱠᱚᱯᱮ ᱪᱤᱠᱟᱹᱭ ᱜᱮᱭᱟ ᱢᱚᱬᱮ ᱫᱤᱱ ᱫᱚ?
ᱢᱚᱬᱮ ᱫᱤᱱ ᱨᱮᱫᱚ ᱡᱮᱢᱚᱱ ᱚᱱᱠᱟ ᱦᱟᱛᱚᱢ ᱠᱩᱢᱟᱹᱝ ᱫᱤᱫᱤ ᱛᱮᱧᱟᱝ ᱥᱮ ᱫᱟᱹᱭ ᱛᱮᱭᱟᱝ ᱛᱟᱠᱚ ᱩᱱᱠᱩ ᱱᱮᱣᱛᱟ ᱠᱚ ᱦᱩᱭᱩᱜᱼᱟ ᱦᱮᱸᱥᱮ᱾
ᱚ
ᱩᱱᱠᱩ ᱱᱮᱣᱛᱟ ᱠᱟᱛᱮᱜ ᱡᱚᱢ ᱧᱩ ᱡᱮᱢᱚᱱ ᱩᱱ ᱥᱚᱢᱚᱭ ᱫᱚ ᱡᱮᱢᱚᱱ ᱥᱩᱱᱩᱢ ᱯᱤᱴᱷᱟᱹᱭᱟᱠᱚ ᱥᱚᱨᱦᱟᱭ ᱦᱤᱞᱳ ᱫᱚ ᱡᱮᱦᱤᱞᱳᱜ ᱠᱷᱩᱱᱴᱟᱹᱣ᱾ ᱟᱨ ᱱᱤᱛᱚᱜ ᱫᱚ ᱚᱱᱠᱟ ᱫᱚ ᱵᱟᱝ ᱧᱮᱞᱚᱜ ᱠᱟᱱᱟ ᱡᱟᱭᱜᱟ ᱜᱮ ᱜᱚᱴᱟ ᱜᱮ ᱡᱮᱢᱚᱱ ᱱᱤᱛᱚᱜ ᱫᱚ ᱩᱱᱟᱹᱜ ᱰᱟᱹᱝᱨᱤ ᱠᱟᱰᱟ ᱫᱚ ᱵᱟᱠᱚ ᱛᱚᱞᱮᱫ ᱠᱚᱣᱟ ᱡᱟᱦᱟᱸ ᱡᱮᱢᱚᱱ ᱞᱟᱦᱟ ᱵᱤᱫᱟᱹᱞ ᱵᱚᱱ ᱪᱤᱠᱟᱹ ᱠᱚ ᱛᱚᱞ ᱵᱟᱫᱟ ᱱᱤᱛᱚᱜ ᱫᱚ ᱡᱟᱹᱥᱛᱤ ᱡᱮᱢᱚᱱ ᱢᱮᱥᱤᱱ ᱫᱟᱨᱟᱭ ᱛᱮᱜᱮ ᱵᱚᱱ ᱥᱤ ᱫᱚᱥᱮ ᱡᱟᱦᱟᱱᱟᱜ ᱜᱮ ᱠᱷᱮᱛ ᱠᱚ ᱵᱟᱵᱚᱱ ᱪᱟᱥᱮᱫ ᱠᱚᱣᱟ ᱥᱮ ᱵᱟᱵᱚᱱ ᱟᱹᱥᱩᱞᱮᱫ ᱠᱚᱣᱟ ᱟᱨᱠᱤ ᱦᱮᱸ ᱥᱮ᱾ ᱞᱟᱦᱟ ᱛᱮ ᱠᱷᱟᱱ ᱫᱚ ᱵᱟᱝ ᱦᱳᱭ ᱦᱳᱭ ᱦᱳᱭ ᱟᱫᱚ ᱦᱳᱭᱛᱳ ᱨᱟᱹᱥᱠᱟᱹ ᱟ ᱟ ᱦᱮᱸ ᱛᱚᱞ ᱠᱚᱣᱟᱞᱮ ᱰᱟᱝᱨᱤ ᱞᱮ ᱛᱚᱞ ᱠᱚᱣᱟ ᱟᱫᱚ ᱢᱮᱱᱠᱷᱟᱱ ᱱᱤᱛᱚᱜ ᱫᱚ ᱩᱱᱟᱹᱜ ᱞᱟᱦᱟᱛᱮ ᱞᱮᱠᱟ ᱫᱚ ᱡᱮ ᱢᱤᱫᱴᱮᱱ ᱟᱛᱳ ᱨᱮ ᱠᱩᱲᱤ ᱯᱚᱸᱪᱤᱥᱴᱤ ᱱᱤᱛᱚᱜ ᱫᱚ ᱢᱤᱫᱴᱮᱱᱛ ᱨᱮ ᱵᱟᱨᱭᱟ ᱛᱷᱮᱠᱮ ᱯᱮᱭᱟ᱾ ᱤᱱᱟᱹᱜ ᱜᱟᱱ ᱠᱚ ᱛᱚᱞᱚᱜᱼ ᱟ ᱛᱚ ᱱᱩᱠᱩ ᱛᱚᱞᱚ ᱠᱟᱛ ᱮ ᱱᱩᱠᱩ ᱜᱮ ᱟᱫᱚ ᱢᱟᱱᱮ ᱠᱷᱩᱱᱴᱟᱹᱣ ᱠᱚᱣᱟ ᱢᱩᱞᱩᱜ ᱡᱩᱫᱤ ᱵᱚ ᱠᱷᱩᱱᱴᱟᱹᱣ ᱠᱚᱣᱟ ᱢᱟᱱᱮ ᱛᱟᱦᱚᱞᱮ ᱛᱚ ᱢᱟᱱᱮ ᱟᱹᱰᱤ, ᱟᱹᱰᱤ ᱞᱚᱜᱚᱱ ᱛᱮ ᱪᱟᱵᱟᱜ ᱟᱥᱮ
ᱦᱮᱛᱚ ᱯᱮᱭᱟᱭ ᱜᱮᱭᱟ ᱠᱚ ᱵᱟᱝ?
ᱦᱳᱭ ᱦᱳᱭ ᱟᱨ ᱡᱟᱸᱦᱟ ᱫᱚ
ᱮᱱᱮᱡ ᱥᱮᱨᱮᱧ ᱫᱚ ᱦᱩᱭᱩᱜ ᱟᱥᱮ ᱵᱟᱝ?
ᱛᱚᱞ ᱠᱚᱫᱚ ᱴᱷᱤᱠ ᱚᱱᱠᱟ ᱵᱟᱝ ᱦᱩᱭᱩᱜ ᱜᱮᱭᱟ ᱢᱮᱱᱠᱷᱟᱱ ᱟᱱ ᱱᱤᱛᱚᱜ ᱫᱚ ᱡᱟᱹᱥᱛᱤ ᱠᱟᱭᱛᱮ ᱱᱤᱛᱚᱜ ᱫᱚ ᱮᱱᱮᱡ ᱥᱮᱨᱮᱧ ᱜᱮ ᱟᱫᱚ ᱚᱱᱠᱟ ᱢᱚᱬᱮ ᱢᱟᱦᱟ ᱢᱚᱬᱮ ᱥᱤᱧ ᱠᱚ ᱢᱟᱱᱟᱣ ᱜᱮᱭᱟ᱾ ᱟᱨ
ᱚ-ᱚ ᱠᱷᱩᱱᱴᱟᱣ ᱦᱤᱞᱚᱜ ᱫᱚ ᱟᱫᱚ ᱵᱟᱝ ᱤᱭᱟᱹ ᱛᱚ ᱯᱮᱭᱟ ᱰᱟᱝᱨᱤ ᱫᱚ ᱛᱤᱱ ᱜᱷᱟᱲᱤᱡ ᱮᱢ ᱠᱷᱩᱱᱴᱟᱣᱟᱭᱟ ᱵᱟᱝ?
ᱦᱳᱭ ᱦᱳᱭ ᱠᱷᱩᱱᱴᱟᱹᱣ ᱫᱚ ᱵᱟᱝ ᱦᱩᱭᱩᱜᱼᱟ, ᱳᱭ ᱵᱤᱠᱮᱞ ᱛᱟᱨᱟᱥᱤᱧ ᱵᱮᱲᱟ ᱡᱟᱦᱟᱸ ᱫᱚ ᱛᱟᱫ ᱯᱟᱸᱪ ᱵᱟᱡᱟᱜ ᱥᱮᱫ ᱠᱷᱚᱱᱟᱜ ᱮᱛᱚᱦᱚᱵ ᱠᱮᱫᱮᱭ, ᱠᱤᱵᱟ ᱥᱟᱲᱮ ᱪᱟᱨ ᱵᱟᱡᱟᱜ ᱥᱮᱫ ᱠᱷᱚᱱᱟᱜ᱾ ᱤᱱᱟᱹ ᱠᱚ ᱢᱚᱫᱽᱫᱷᱮ ᱨᱮᱜᱮ ᱟᱨᱠᱤ ᱠᱷᱩᱱᱴᱟᱹᱣ ᱦᱩᱭᱩᱜᱼᱟ, ᱦᱟᱱᱟ ᱢᱩᱪᱟᱹᱛ ᱱᱟᱣᱟ ᱢᱩᱪᱟᱹᱛ᱾
ᱚ ᱟᱪᱪᱷᱟ, ᱟᱨ
ᱱᱤᱭᱚᱢ ᱢᱮᱱᱟᱜ ᱟᱠᱟᱫᱟ ᱡᱟᱦᱟᱸ ᱫᱚ ᱡᱮᱢᱚᱱ ᱡᱟᱦᱟᱸᱭ ᱨᱮᱱ ᱰᱟᱝᱨᱤ ᱥᱮ ᱠᱟᱰᱟ ᱡᱩᱫᱤ ᱩᱴᱠᱟᱹᱣᱟᱭ ᱚᱱᱟ ᱠᱷᱩᱱᱴᱤ ᱛᱚᱞ ᱠᱟᱛᱮᱫ ᱛᱚ ᱩᱱᱤ ᱢᱟᱱᱮ ᱰᱟᱲᱚᱢᱮᱭᱟ ᱠᱚ ᱟᱨᱠᱤ ᱡᱟᱦᱟᱸ ᱫᱚ ᱦᱟᱺᱰᱤ ᱞᱟᱜᱟᱣ ᱟᱭᱟ ᱟᱨᱠᱤ ᱚᱱᱠᱟ ᱱᱤᱭᱚᱢ ᱦᱮᱱᱟᱜ ᱠᱟᱫᱟ᱾
ᱚ ᱛᱟᱦᱚᱞᱮ ᱩᱱᱤ ᱫᱚ ᱛᱤ-ᱛᱤᱱᱟᱹᱜ ᱴᱩᱠᱩᱡ ᱦᱟᱺᱰᱤ ᱮᱢ ᱦᱩᱭᱩᱜ? ᱩᱱᱤ ᱫᱚ
ᱦᱮᱸ ᱩᱱᱤ ᱫᱚ ᱦᱟᱸᱜ ᱢᱤᱫ ᱴᱩᱠᱩᱡ ᱜᱮ ᱮᱢ ᱦᱩᱭᱩᱜ ᱛᱟᱭᱟ᱾ ᱚᱱᱟ ᱫᱚ ᱟᱹᱛᱩ ᱦᱚᱲ ᱮᱢᱟ ᱠᱚᱣᱟᱭ ᱟᱨᱠᱤ,
ᱚ ᱟᱪᱪᱷᱟ ᱛᱟᱦᱚᱞᱮ ᱤᱭᱟᱹ ᱫᱟᱸᱥᱟᱭ ᱫᱚ ᱯᱮ ᱮᱱᱮᱡ ᱜᱮᱭᱟ ᱥᱮ ᱵᱟᱝ ᱟᱯᱮ ᱥᱮᱫ ᱫᱚ?
ᱦᱮᱸ ᱮᱱᱮᱡ ᱜᱮᱭᱟ ᱠᱚ ᱚᱱᱟ ᱫᱚ ᱦᱟᱸᱜᱼᱚᱭ ᱛᱚ ᱯᱩᱡᱟᱹ ᱨᱮ ᱦᱟᱜ ᱠᱚ ᱮᱱᱮᱡ ᱫᱩᱨᱜᱟᱹ ᱯᱩᱡᱟᱹ ᱨᱮ ᱥᱮᱴᱮᱨ ᱠᱟᱛᱮᱜ ᱞᱟᱵᱷ ᱪᱮᱫ? ᱫᱟᱥᱟᱸᱭ ᱮᱱᱮᱡ ᱫᱚᱠᱚ ᱮᱱᱮᱡ ᱜᱮᱭᱟ, ᱫᱟᱥᱟᱸᱭ ᱨᱮᱱᱟᱜ ᱮᱱᱮᱡ ᱨᱮᱱᱟᱜ ᱠᱟᱨᱚᱱ ᱮᱢ ᱵᱟᱰᱟᱭᱟ?
ᱤᱧᱦᱚ ᱩᱱᱟᱹᱜ ᱴᱷᱤᱠ ᱜᱮ ᱵᱟᱹᱧ ᱵᱟᱲᱟᱭᱟ ᱟᱢ ᱠᱤᱢ ᱵᱟᱲᱟᱭᱟ? ᱚᱱᱠᱟ
ᱟᱫᱚ ᱢᱮᱫᱴᱮᱱ ᱚᱱᱟ ᱫᱚᱠᱚ ᱞᱟᱹᱭᱟ ᱡᱮ ᱟᱭᱱᱚᱢ ᱟᱨ ᱠᱟᱡᱚᱞ ᱢᱟᱱᱮ ᱩᱱᱠᱤᱱ ᱫᱚ ᱫᱟᱜ ᱞᱩ ᱠᱷᱚᱱᱟᱜ ᱠᱤᱱ ᱟᱫ ᱞᱮᱱ ᱛᱟᱦᱮᱸ ᱟᱨᱠᱤ ᱦᱮ ᱥᱮ ᱡᱟᱦᱟᱸ ᱫᱚ ᱤᱱᱟᱹ ᱵᱟᱨᱭᱟ ᱧᱩᱛᱩᱢ ᱠᱟᱛᱮᱜ ᱜᱮ ᱠᱚ ᱩᱰᱩᱠᱚᱜᱼᱟ, ᱫᱟᱸᱥᱟᱭ ᱫᱚ, ᱫᱚᱱ ᱮᱱᱮᱡ ᱟᱨᱠᱤ ᱮ ᱟᱭᱱᱚᱢ ᱟᱨ ᱠᱟᱡᱽᱞ ᱢᱟᱨᱟᱝ ᱠᱟᱡᱮᱱᱥᱤ ᱥᱮ ᱚᱱᱟ ᱫᱚᱠᱚ ᱞᱟᱹᱭᱟ ᱟᱫᱚ ᱦᱮᱸ ᱫᱟᱨᱤ ᱠᱚ ᱪᱮᱫ ᱱᱟᱜ ᱵᱟᱹᱧ ᱵᱟᱲᱟᱭᱟ
ᱢᱤᱫ ᱟᱭᱢᱟ ᱦᱚᱲ ᱠᱚ ᱞᱟᱹᱭᱟ ᱡᱮ ᱡᱮᱦᱮᱛᱩ ᱫᱟᱸᱥᱟᱭ ᱪᱟᱸᱫ ᱚᱱᱟ ᱪᱟᱸᱫᱳ ᱨᱮᱜᱮ ᱫᱩᱨᱜᱟᱹ ᱵᱚᱸᱜᱟ ᱦᱚᱸ ᱦᱩᱭᱩᱜ ᱜᱮᱭᱟ ᱫᱤᱠᱩ ᱠᱚᱣᱟᱜ ᱡᱟᱦᱟᱸ ᱛᱟᱦᱞᱮ ᱚᱱᱟ ᱯᱩᱡᱟᱹ ᱥᱟᱛᱮ ᱠᱤ ᱟᱵᱚᱣᱟᱜ ᱫᱟᱸᱥᱟᱭ ᱠᱤ ᱢᱤᱫ ᱜᱮᱭᱟ
ᱪᱮᱫ?
ᱚᱱᱟ ᱢᱟᱱᱮ ᱟᱵᱚ ᱡᱟᱦᱟᱸ ᱫᱟᱸᱭ ᱩᱰᱩ ᱮᱱᱮᱡ ᱵᱚᱱ ᱩᱰᱩᱠᱚᱜᱼᱟ ᱟᱨ ᱤᱱᱟᱹ ᱪᱟᱸᱫᱳ ᱥᱚᱢᱚᱭ ᱜᱮ ᱚᱱᱟ ᱫᱩᱨᱜᱟᱹ ᱯᱩᱡᱟᱹ ᱦᱚᱸ ᱦᱩᱭᱩᱜᱼᱟ ᱛᱟᱦᱞᱮ ᱚᱱᱟ ᱫᱩᱨᱜᱟᱹ ᱯᱩᱡᱟᱹ ᱥᱟᱛᱮ ᱠᱤ ᱟᱵᱚᱣᱟᱜ ᱫᱟᱸᱥᱟᱭ ᱠᱤ ᱡᱟᱦᱟᱸᱱᱟᱜ ᱢᱤᱞ ᱢᱮᱱᱟᱜᱼᱟ ᱠᱤ
ᱟᱫᱚ ᱩᱱ ᱚᱠᱛᱚ ᱫᱚ ᱢᱟᱱᱮ ᱱᱤᱭᱟᱹᱜᱮ ᱢᱤᱫ ᱩᱱ ᱚᱠᱛᱚ ᱫᱚ ᱠᱚᱱᱚ ᱜᱟᱰᱟ ᱢᱩᱰᱩᱜ ᱠᱚᱱᱚ ᱵᱟᱝ ᱵᱟᱱᱚᱜᱼᱟ ᱛᱚ ᱚᱱᱟ ᱞᱟᱦᱟ ᱛᱮᱠᱚ ᱞᱟᱹᱭᱟ ᱡᱮ ᱜᱟᱰᱟ ᱡᱚᱠᱷᱚᱱ ᱩᱱᱠᱤᱱ ᱯᱟᱸᱡᱟ ᱠᱚ ᱩᱰᱩᱠᱚᱜᱼᱟ ᱥᱮ ᱩᱱ ᱫᱚ ᱞᱟᱦᱟ ᱫᱟᱜ ᱛᱟᱦᱮᱱᱟ ᱛᱚ ᱜᱟᱰᱟ ᱢᱩᱩ ᱯᱟᱨᱚᱢ ᱠᱟᱛᱮᱟᱞᱟᱜ ᱦᱩᱭᱩᱜᱼᱟ, ᱛᱚᱦᱚᱞᱮ ᱫᱚ ᱫᱟᱜ ᱛᱟᱦᱮᱸ ᱞᱮᱱᱠᱷᱟᱱ ᱪᱤᱠᱟᱹᱛᱮᱢ ᱯᱟᱨᱚᱢᱟ? ᱛᱟᱦᱚᱞᱮ ᱚᱱᱟ ᱠᱚ ᱩᱭᱦᱟᱹᱨ ᱠᱮᱫᱟ ᱛᱟᱦᱞᱮ ᱛᱤᱱᱥᱮ ᱵᱟᱹᱧ ᱪᱟᱞᱟᱜ-ᱟ᱾ ᱛᱟᱦᱚᱞᱮ ᱡᱚᱠᱷᱚᱱ ᱫᱟᱜ ᱠᱚ ᱡᱷᱚᱛᱚ ᱟᱸᱡᱮᱫ ᱪᱟᱵᱟᱜ-ᱟ ᱛᱚ ᱱᱟ ᱫᱟᱸᱥᱟᱭ ᱵᱚᱸᱜᱟ ᱡᱟᱦᱟᱸ ᱫᱚ ᱫᱩᱨᱜᱟᱹ ᱯᱩᱡᱟᱹ ᱥᱚᱢᱚᱭ ᱦᱩᱭ ᱩᱱ ᱥᱚᱢᱚᱭ ᱜᱮ ᱟᱫᱚ ᱩᱱ ᱫᱚ ᱫᱟᱜ ᱠᱚ ᱵᱟᱝ ᱛᱟᱦᱮᱸᱱᱟ ᱥᱮ ᱜᱟᱰᱟ ᱠᱚᱨᱮᱜ ᱫᱚ ᱟᱫᱚ ᱮᱸᱰᱮᱠᱷᱟᱱ ᱯᱟᱨᱚᱢ ᱫᱟᱲᱮᱭᱟᱜ-ᱟ ᱟᱨᱠᱤ ᱦᱟᱱᱟ ᱫᱷᱟᱨᱮ ᱩᱱᱠᱤᱱ ᱯᱟᱸᱡᱟ ᱠᱚ ᱩᱰᱩᱠᱚᱜ-ᱟ ᱥᱮ ᱚᱱᱟ ᱫᱚ ᱜᱚᱴᱟ ᱟᱹᱛᱩ ᱟᱹᱛᱩ ᱜᱮ ᱠᱚ ᱪᱟᱞᱟᱜ-ᱟ ᱟᱨᱠᱤ ᱡᱟᱦᱟᱸ ᱫᱚ ᱚᱱᱮ ᱮᱱᱮᱡ ᱟᱠᱚ ᱫᱚᱱᱟ ᱠᱚ ᱟᱨ ᱚᱱᱠᱟ ᱠᱚ ᱥᱟᱡᱟᱣ ᱠᱚᱜ-ᱟ ᱢᱤᱫᱴᱟᱝ ᱠᱩᱲᱤ ᱢᱤᱫᱴᱟᱝ ᱠᱚᱲᱟ ᱚᱱᱠᱟ ᱠᱚ ᱥᱟᱡᱟᱣ ᱠᱚᱣᱟ ᱟᱨᱠᱚ ᱮᱱᱮᱡᱟ᱾ ᱛᱟᱦᱚᱞᱮ ᱫᱟᱸᱥᱟᱭ ᱮᱱᱮᱡ ᱨᱮᱱᱟᱜ ᱥᱟᱯᱟᱵ ᱠᱚᱫᱚ ᱪᱮᱫ ᱪᱮᱫ ᱠᱟᱱᱟ ᱛᱟᱦᱚᱞᱮ ᱠᱟᱹᱡ ᱞᱟᱹᱭᱟᱜ ᱢᱮᱥᱮ
ᱫᱟᱸᱥᱟᱭ ᱡᱮ ᱨᱚᱠᱚᱢ ᱩᱱᱠᱩ ᱫᱚ ᱠᱚ ᱵᱟᱸᱫᱮᱱᱟ᱾ ᱠᱩᱲᱤ ᱦᱚᱯᱚᱱᱟᱜ ᱞᱩᱜᱽᱲᱤ ᱛᱮ ᱜᱮ ᱠᱚ ᱵᱟᱸᱫᱮᱱᱟ ᱥᱟᱹᱲᱤ ᱛᱮ ᱜᱮ ᱟᱨ ᱫᱟᱹᱦᱲᱤᱜ ᱟᱠᱚ ᱟᱨ ᱵᱚᱦᱚᱜ ᱨᱮᱫᱚ ᱚᱱᱟ ᱢᱟᱨᱟᱜ ᱤᱞ ᱠᱚ ᱞᱟᱜᱟᱣᱟ ᱟᱨ ᱡᱟᱦᱟᱸ᱾ ᱥᱟᱵ ᱥᱟᱯᱟᱵ ᱠᱚ ᱛᱟᱦᱮᱸᱱ ᱛᱟᱠᱚᱣᱟ ᱚᱱᱟ ᱫᱚ ᱪᱮᱫ ᱱᱟᱦᱟᱜ ᱠᱚ ᱞᱟᱹᱭᱟ ᱚᱱᱟ ᱦᱚᱛᱚᱫ ᱥᱮ ᱦᱚᱛᱚᱫ ᱥᱮ ᱠᱚᱸᱦᱰᱟ ᱤᱭᱟᱹ ᱛᱮᱠᱚ ᱛᱮᱭᱟᱚ ᱪᱮᱫ ᱠᱚ ᱞᱟᱹᱭᱟ ᱵᱟᱹᱧ ᱫᱤᱥᱟᱹ ᱧᱟᱢ ᱫᱟᱲᱮᱭᱟᱜ-ᱟ᱾
ᱚᱱᱟ ᱫᱚ ᱦᱟᱸᱜ ᱦᱚᱛᱚᱫ ᱛᱮᱜᱮ ᱠᱚ ᱛᱮᱭᱟᱨᱟ ᱚᱱᱟ ᱫᱚ ᱠᱚᱸᱰᱷᱟ ᱛᱮᱫᱚ ᱵᱟᱝ ᱠᱚᱸᱰᱷᱟ ᱫᱚ ᱚᱱᱠᱟ ᱫᱚ ᱵᱟᱝ ᱦᱟᱨᱟᱜ ᱜᱮᱭᱟ᱾
ᱦᱚᱛᱚᱜ ᱛᱮᱜᱮ ᱵᱟᱝ ᱦᱮᱸ ᱟᱫᱚ ᱪᱮᱫ ᱦᱟᱜ ᱠᱚ ᱞᱟᱹᱭᱟ ᱚᱱᱟ ᱧᱩᱛᱩᱢ ᱫᱚ ᱦᱟᱜ ᱵᱟᱹᱧ ᱫᱤᱥᱟᱹ ᱫᱟᱲᱮᱭᱟᱜ ᱠᱟᱱᱟ ᱪᱮᱫ ᱠᱤᱪᱷᱩ ᱠᱚ ᱞᱮᱭᱟ ᱡᱟᱦᱟᱸ ᱦᱳᱭ ᱦᱳᱭ ᱵᱷᱩᱣᱟᱹᱝ ᱦᱮᱸ ᱵᱟᱝ ᱦᱮᱸ ᱛᱟᱯᱚᱨ ᱚᱱᱟ ᱴᱷᱤᱞᱤ ᱨᱮᱱᱟᱜ ᱛᱮᱦᱚᱸ ᱛᱮᱭᱟᱨ ᱜᱮᱭᱟ ᱚᱱᱠᱟᱱᱟᱜ ᱦᱮᱸ ᱴᱷᱤᱞᱤ ᱨᱮᱱᱟᱜ ᱛᱟᱯᱚᱨ ᱛᱟᱹᱨᱤ ᱠᱟᱥᱟ ᱛᱷᱟᱹᱨᱤ ᱠᱟᱥᱟ ᱴᱟᱹᱴᱭᱟᱹ ᱠᱚ ᱥᱟᱵ ᱜᱮᱭᱟ ᱦᱮᱸ ᱦᱮᱸᱵᱟᱝ ᱛᱤᱨᱭᱳ ᱦᱚᱸᱠᱚ ᱥᱟᱵ ᱜᱮᱭᱟ ᱱᱮᱛᱟᱨ ᱠᱚ ᱛᱤᱨᱭᱳ ᱠᱚᱦᱚᱸ ᱠᱚ ᱥᱟᱵ ᱜᱮᱭᱟ ᱛᱤᱨᱭᱟᱹ ᱠᱚ ᱵᱟᱱᱟᱢ ᱠᱚ
ᱦᱮᱸ ᱦᱮᱸ ᱛᱤᱨᱭᱟᱹ ᱠᱚᱦᱚᱸ ᱠᱚ ᱚ ᱛᱟᱦᱚᱞᱮ ᱚᱸᱰᱮ ᱫᱚ ᱛᱟᱦᱚᱞᱮ ᱛᱱᱟᱹᱜ ᱦᱚᱲ ᱠᱚ ᱪᱟᱞᱟᱜ ᱜᱮᱭᱟ ᱚᱱᱠᱟᱢ ᱵᱟᱰᱟᱭ ᱜᱮᱭᱟ
ᱦᱮᱸ
ᱛᱤᱱᱟᱹᱜ ᱦᱚᱲ ᱠᱚ ᱪᱟᱞᱟᱜ ᱜᱮᱭᱟ ᱵᱟᱲᱟᱭ ᱜᱮᱭᱟᱢ᱾
ᱚ ᱚᱱᱠᱟ ᱫᱚ ᱱᱟᱦᱟᱜ ᱵᱟᱹᱧ ᱵᱟᱲᱟᱭᱟ ᱤᱧ ᱫᱩᱧ ᱵᱟᱲᱟᱭᱟ ᱥᱟᱱᱟᱢ ᱠᱩᱲᱤ ᱦᱚᱯᱚᱱ ᱫᱚ ᱟᱜ ᱫᱚ ᱵᱟᱹᱧ ᱵᱟᱲᱟᱭᱟ ᱤᱧ ᱫᱩᱧ ᱵᱟᱲᱟᱭᱟ ᱠᱚᱲᱟ ᱦᱚᱯᱚᱱ ᱜᱮ ᱠᱚ ᱪᱟᱞᱟᱜ-ᱟ ᱥᱩᱫᱩ᱾ ᱢᱟᱱᱮ ᱠᱚᱲᱟ ᱦᱚᱯᱚᱱ ᱠᱩᱲᱤ ᱠᱚ ᱥᱟᱡᱟ ᱠᱟᱛᱮ ᱜᱮ ᱪᱟᱞᱟᱜ-ᱟ ᱚᱱᱮ ᱚᱱᱠᱟᱧ ᱵᱟᱲᱟᱭᱟ᱾ ᱟᱫᱚ ᱛᱤᱱᱟᱹᱜ ᱦᱚᱲ ᱠᱚ ᱪᱟᱞᱟᱜᱼᱟ ᱚᱱᱟᱫᱚ ᱚᱱᱟᱠᱤ ᱦᱤᱥᱟᱹᱵ ᱢᱮᱱᱟᱜ-ᱟ ᱡᱮ ᱱᱤᱱᱟᱹᱜ ᱦᱚᱲᱜᱮᱢ ᱥᱮᱱ ᱫᱟᱲᱮᱭᱟᱜ-ᱟ᱾
ᱵᱟᱝᱜᱮ ᱚᱱᱟ ᱨᱮᱭᱟᱜ ᱫᱚ ᱠᱳᱱᱳ ᱞᱤᱢᱤᱴ ᱫᱚ ᱵᱟᱹᱱᱩᱜ ᱟᱠᱟᱫᱟ ᱱᱤᱱᱟᱹᱜ ᱦᱚᱲ ᱠᱚ ᱪᱟᱞᱟᱜ-ᱟ ᱱᱤᱱᱟᱹᱜ ᱦᱚᱲ ᱠᱚ ᱵᱟᱝ ᱚᱸᱰᱮ ᱫᱚ ᱡᱟᱦᱟᱸ ᱛᱤᱱᱟᱹᱜ ᱦᱚᱲ ᱜᱮᱠᱚ ᱥᱮᱱ ᱫᱟᱲᱮᱭᱟᱜ-ᱟ ᱦᱮᱸ ᱥᱮ
ᱚ ᱟᱪᱪᱷᱟ ᱦᱮᱸ ᱤᱧᱦᱚᱸ ᱚᱱᱟᱜᱤᱧ ᱵᱟᱲᱟᱭᱟ ᱡᱮ ᱡᱟᱦᱟᱸ ᱛᱤᱱᱟᱹᱜ ᱦᱚᱲ ᱜᱮ ᱠᱚ ᱥᱮᱱ ᱫᱟᱲᱮᱭᱟᱜ-ᱟ᱾ ᱟᱨ ᱛᱚᱵᱮ ᱠᱩᱲᱤ ᱦᱚᱯᱚᱱ ᱫᱚ ᱵᱟᱠᱚ ᱥᱮᱱᱚᱜᱼᱟ ᱚᱱᱟ ᱫᱚᱧ ᱵᱟᱲᱟᱭᱟ ᱚᱱᱟ ᱫᱚ ᱠᱚᱲᱟ ᱦᱚᱯᱚᱱ ᱜᱮ ᱠᱚ ᱪᱟᱞᱟᱜᱼᱟ
ᱠᱩᱲᱤ ᱦᱚᱯᱚᱱ ᱫᱚ ᱚᱠᱟ ᱥᱩᱢᱟᱹᱭ ᱚᱱᱟ ᱥᱟᱲᱯᱟ ᱠᱚ ᱮᱱᱮᱡ ᱜᱮᱭᱟ᱾
ᱦᱚᱭ ᱩᱱᱠᱩ ᱫᱚ ᱥᱟᱲᱯᱟ ᱫᱚ ᱚᱠᱟᱴᱟᱜ ᱚᱱᱟ ᱫᱚ ᱵᱟᱹᱧ ᱫᱤᱥᱟᱹ ᱫᱟᱲᱮᱭᱟᱜ ᱠᱟᱱᱟ ᱚᱠᱟᱴᱟᱜ ᱥᱚᱢᱚᱭ ᱠᱚ ᱮᱱᱮᱡᱟ
ᱟᱸ ᱚᱱᱟ ᱫᱚ ᱦᱟᱸᱜ ᱱᱚᱶᱟ ᱨᱮᱭᱟᱲ ᱫᱤᱱ ᱡᱟᱦᱟᱸ ᱫᱚ ᱯᱩᱡᱟᱹ ᱨᱮᱠᱚ ᱮᱱᱮᱡ ᱜᱮᱭᱟ ᱠᱟᱹᱞᱤ ᱯᱩᱡᱟᱹ ᱨᱮ ᱡᱟᱦᱟᱸ ᱫᱚ ᱡᱮ ᱦᱤᱞᱚᱜ ᱰᱟᱝᱨᱤ ᱠᱚ ᱡᱟᱜᱟᱣ ᱠᱚᱣᱟ ᱥᱮ, ᱥᱚᱨᱦᱟᱭ ᱨᱮ, ᱦᱳᱭ ᱤᱱᱟᱹ ᱦᱤᱞᱳᱜ ᱠᱚ ᱮᱱᱮᱡᱽ ᱜᱮᱭᱟ ᱚᱱᱟ ᱥᱟᱲᱯᱟ ᱫᱚ, ᱛᱟᱞᱦᱮ ᱥᱟᱲᱯᱟ ᱮᱱᱮᱡ ᱛᱟᱞᱦᱮᱢ ᱵᱟᱰᱟᱭ ᱜᱮᱭᱟ ᱥᱮ ᱵᱟᱝ
ᱵᱟᱝ ᱵᱟᱝ ᱥᱟᱲᱯᱟ ᱮᱱᱮᱡ ᱫᱚ ᱦᱟᱸᱜ ᱵᱟᱹᱧ ᱵᱟᱲᱟᱭᱟ ᱤᱧᱫᱚ ᱵᱟᱹᱧ ᱪᱟᱞᱟᱣ ᱠᱟᱱᱟ ᱥᱟᱲᱯᱟ ᱮᱱᱮᱡ ᱫᱚ ᱦᱟᱸᱜ ᱫᱩ ᱧᱮᱞ ᱜᱤᱧ ᱧᱮᱞ ᱟᱠᱟᱫ ᱠᱚᱣᱟ ᱚᱝᱠᱟ ᱮᱱᱮᱡ ᱫᱚ ᱟᱹ ᱪᱟᱞᱟᱣ ᱫᱚ ᱦᱟᱜ ᱵᱟᱹᱧ ᱪᱟᱞᱟᱣ ᱟᱠᱟᱱᱟ ᱛᱤᱱᱟᱹᱜ ᱥᱟᱫᱽ ᱫᱚ ᱦᱟᱸᱜ ᱵᱟᱹᱧ ᱢᱮᱥᱟ ᱟᱠᱟᱱᱟ ᱥᱟᱲᱯᱟ ᱨᱮᱫᱚ ᱩᱝᱠᱩ ᱫᱚ ᱪᱮᱫ ᱠᱚ ᱥᱟᱯᱟᱵ ᱥᱟᱯᱟᱵ ᱠᱚ ᱛᱟᱦᱮᱱ ᱜᱮᱛᱟᱠᱚᱣᱟ ᱪᱮᱫ ᱠᱚ ᱥᱟᱵ ᱠᱟᱜ ᱜᱮᱭᱟ ᱚᱱᱟ ᱡᱟᱦᱟᱸ ᱥᱟᱲᱮ ᱛᱟᱠᱚᱣᱟ
ᱩᱝᱠᱩᱣᱟᱜ ᱫᱚ ᱛᱟᱦᱮᱱ ᱛᱟᱠᱚᱣᱟ ᱛᱷᱟᱨᱤ ᱟᱨ ᱢᱟᱱᱮ ᱵᱟᱹᱴᱤ ᱦᱚᱯᱚᱱ ᱡᱟᱦᱟᱸ ᱫᱚ ᱴᱷᱟᱹᱴᱤᱭᱟᱹ ᱠᱚ ᱢᱮᱛᱟᱜ ᱛᱟᱜ ᱠᱟᱱ ᱫᱚ ᱦᱮᱸᱥᱮ, ᱦᱳᱭ ᱚᱱᱟ ᱛᱟᱦᱮᱱ ᱛᱟᱠᱚᱣᱟ ᱚᱱᱟ ᱜᱮᱠᱚ ᱛᱷᱟᱭᱳ ᱵᱟᱲᱟᱭᱟ ᱟᱨ ᱥᱟᱲᱯᱟ ᱫᱚ ᱢᱟᱱᱮ ᱱᱤᱛᱚᱜ ᱫᱚ ᱵᱟᱝ ᱵᱩᱡᱩᱜᱚᱜᱼᱟ ᱦᱳᱭ ᱛᱚ ᱩᱫᱩᱜ-ᱟᱢ ᱚᱱᱠᱟ ᱜᱮ ᱵᱩᱡᱩᱜᱚᱜ-ᱟ ᱟᱫᱚ ᱢᱤᱫᱴᱮᱱ ᱚᱱᱠᱟ ᱱᱟᱜ ᱜᱮ ᱴᱷᱟᱭ ᱴᱷᱟᱭ ᱥᱟᱰᱮᱭᱟ ᱟᱨᱠᱤ ᱵᱟᱵᱮᱨ ᱢᱮᱥᱟ ᱛᱚᱞ ᱛᱟᱦᱮᱱᱟ ᱟᱨᱠᱤ ᱢᱤᱫᱴᱮᱱ ᱤᱭᱟᱹᱨᱮ ᱟᱸ ᱜᱟᱲᱤᱡ ᱦᱮᱸ ᱜᱟᱲᱤ ᱪᱟᱠᱟ ᱞᱮᱠᱟᱱᱟᱜ ᱟᱠᱟᱠᱟᱜ ᱦᱩᱭᱩᱜᱼᱟ ᱦᱳᱭ ᱚᱱᱟᱜᱮ ᱥᱟᱴᱟᱜ ᱴᱷᱟᱜ ᱴᱷᱟᱜ ᱥᱟᱰᱮᱭᱟ ᱟᱨᱠᱤ
ᱟᱪᱷᱟ ᱩᱱᱠᱩ ᱩᱰᱩᱜ ᱨᱮᱱᱟᱜ ᱠᱟᱨᱚᱱ ᱪᱮᱫ ᱚᱱᱟᱠᱤᱢ ᱞᱟᱹᱭ ᱫᱟᱲᱮᱭᱟᱜᱼᱟ?
ᱟᱸᱻ ᱩᱱᱠᱩ ᱨᱩ ᱨᱮᱱᱟᱜ ᱠᱟᱨᱚᱱ ᱫᱚ ᱦᱟᱸᱜ ᱵᱟᱹᱧ ᱵᱟᱲᱟᱭᱟ ᱚᱱᱟ ᱫᱚ ᱦᱟᱸᱜ
ᱚ ᱤᱧᱦᱚᱸ ᱚᱱᱟᱫᱚ ᱵᱟᱹᱧ ᱵᱟᱲᱟᱭᱟ ᱦᱟᱸᱜ ᱪᱮᱫ ᱠᱷᱟᱹᱛᱤᱨ ᱦᱟᱸᱜ ᱠᱚ ᱩᱰᱩᱜᱚᱜᱼᱟ ᱥᱟᱲᱯᱟ ᱮᱱᱮᱡ ᱫᱚ
ᱦᱮᱸ ᱟᱫᱚ ᱩᱝᱠᱩ ᱩᱰᱩᱠ ᱨᱮᱱᱟᱜ ᱠᱟᱨᱚᱱ ᱫᱚ ᱦᱮᱸ ᱪᱚᱝ ᱟᱫᱚ ᱢᱟᱱᱮ ᱩᱱ ᱦᱤᱞᱳᱜ ᱫᱚ ᱠᱚᱲᱟ ᱦᱚᱯᱚᱱ ᱦᱚᱸ ᱡᱮᱢᱚᱱ ᱜᱟᱹᱭ ᱢᱟᱱᱮ ᱜᱟᱹᱭ ᱰᱟᱝᱨᱤ ᱠᱚ ᱛᱮ ᱡᱟᱜᱟᱣ ᱠᱚᱣᱟ ᱥᱮ ᱚᱱᱮ ᱜᱚᱲᱟ ᱨᱮ ᱥᱮᱱ ᱠᱟᱛᱮ ᱥᱮᱨᱮᱧ ᱟᱠᱚᱣᱟ ᱠᱚ, ᱟᱨᱠᱚ ᱨᱩ ᱟᱠᱚᱣᱟ ᱠᱚ, ᱚᱱᱟᱜᱮ ᱟᱨᱠᱤ ᱩᱱᱠᱩ ᱦᱚᱸ ᱜᱟᱹᱭ ᱰᱟᱹᱝᱨᱤ ᱦᱚᱸ ᱚᱱᱟᱜᱮ ᱟᱹᱰᱤ ᱠᱩᱥᱤ ᱠᱚ ᱵᱩᱡᱷᱟᱹᱣᱟ ᱡᱟᱦᱟᱸ ᱠᱚ ᱡᱮᱢᱚᱱ ᱢᱮᱫᱴᱮᱱ ᱡᱚᱠᱷᱚᱱ ᱩᱝᱠᱩ ᱠᱚ ᱩᱥᱟᱹᱫ ᱞᱮᱱᱠᱷᱟᱱ ᱛᱟᱦᱮᱸ ᱡᱟᱦᱟᱸ ᱞᱟᱦᱟ ᱛᱮ ᱡᱚᱠᱷᱚᱱ ᱚᱝᱠᱟ ᱪᱟᱥ ᱨᱮ ᱠᱷᱟᱴᱟᱣ ᱠᱚ ᱦᱩᱭᱩᱜ ᱛᱟᱦᱮᱸᱜᱼᱟ ᱛᱟᱨᱯᱚᱨ ᱚᱱᱠᱟ ᱢᱤᱫᱴᱮᱱ ᱠᱚ ᱩᱥᱟᱹᱜ ᱞᱮᱱ ᱛᱟᱦᱮᱸᱜ-ᱟ ᱡᱮ ᱫᱟᱹᱲ ᱞᱮᱫ ᱛᱟᱦᱮᱸᱜ ᱠᱚ ᱩᱱ ᱥᱚᱢᱚᱭ ᱢᱟᱹᱱᱢᱤ ᱠᱚ ᱞᱟᱹᱭᱮᱫ ᱛᱟᱦᱮᱸᱜ-ᱟ ᱡᱮ, ᱟᱞᱮ ᱫᱚ ᱰᱟᱝᱨᱤ ᱠᱚ ᱫᱚᱨᱠᱟᱨ ᱛᱟᱞᱮ ᱦᱮᱸᱥᱮ ᱟᱫᱚ ᱩᱱ ᱥᱚ ᱦᱮᱸ ᱟᱫᱚ ᱩᱱᱠᱩ ᱠᱚ ᱩᱥᱟᱹᱫ ᱞᱮᱱ ᱛᱟᱦᱮᱸ ᱟᱞᱮ ᱫᱚᱠᱚ ᱞᱟᱹᱭᱫᱟ ᱡᱟᱸᱦᱟᱱᱟᱜ ᱜᱮ ᱟᱞᱮ ᱢᱤᱫᱴᱮᱱ ᱯᱚᱨᱚᱵᱽ ᱫᱚᱦᱚ ᱫᱚᱨᱠᱟ ᱫᱚᱠᱟᱨ ᱥᱮ ᱟᱞᱮ ᱡᱟᱸᱦᱟᱱᱟᱜ ᱱᱚᱣᱟ ᱮᱢ ᱫᱚᱨᱠᱟᱨ ᱛᱟᱦᱞᱮ ᱠᱷᱟᱱ ᱟᱞᱮ ᱞᱮ ᱪᱟᱞᱟᱜ ᱟᱫᱚ ᱩᱱ ᱥᱚᱢᱚᱭ ᱢᱟᱹᱱᱢᱤ ᱢᱟᱹᱱᱢᱤ ᱴᱷᱮᱱ ᱱᱤᱛ ᱫᱚ ᱚᱱᱰᱮ ᱫᱚ‌ ᱢᱟᱨᱟᱝ ᱵᱩᱨᱩ ᱡᱮ ᱟᱯᱮ ᱱᱚᱣᱟᱯᱮ ᱫᱮᱵᱟᱥᱮᱵᱟ ᱫᱟᱲᱮᱭᱟᱠᱚᱣᱟ ᱛᱟᱞᱦᱮ ᱠᱷᱟᱱ ᱫᱚ ᱱᱩᱠᱩ ᱠᱚ ᱨᱩᱣᱟᱹᱲ ᱪᱟᱞᱟᱜᱼᱟ ᱵᱟᱠᱷᱟᱡ ᱱᱩᱠᱩ ᱫᱚ ᱱᱩᱠᱩ ᱠᱚᱫᱚ ᱵᱟᱠᱚ ᱨᱩᱣᱟᱹᱲᱟ ᱟᱫᱚ ᱚᱱᱟ ᱵᱟᱨ ᱱᱤᱭᱚᱢ ᱠᱚ ᱞᱟᱹᱭ ᱞᱮᱫ ᱛᱟᱦᱮᱸᱜ-ᱟ ᱡᱮ ᱦᱮᱸ ᱛᱟᱦᱞᱮ ᱞᱮ ᱮᱢᱟ ᱠᱚᱣᱟ ᱫᱮᱵᱟ ᱥᱮᱵᱟ ᱠᱚᱣᱟᱞᱮ ᱛᱟᱦᱞᱮ ᱩᱱ ᱥᱚᱢᱚᱭ ᱟᱫᱚ ᱩᱱᱠᱩ ᱫᱚ ᱡᱟᱦᱟᱸᱭ ᱩᱥᱟᱹᱫ ᱪᱟᱞᱟᱣ ᱞᱮᱱ ᱠᱚ ᱚᱸᱰᱮ ᱠᱷᱚᱱᱟᱜ ᱫᱚᱠᱚ ᱠᱚ ᱨᱩᱣᱟᱹᱲ ᱦᱮᱡ ᱞᱮᱱ ᱛᱟᱦᱮᱡ-ᱟ
ᱚ ᱟᱪᱪᱷᱟ ᱚᱱᱟ ᱠᱷᱟᱹᱛᱤᱨ ᱛᱮᱜᱮ ᱚᱱᱟ ᱥᱚᱨᱦᱟᱭ ᱫᱚ ᱦᱩᱭᱩᱜᱼᱟ ᱵᱟᱝ ᱦᱮᱸ ᱥᱚᱨᱦᱟᱭ ᱦᱚ ᱛᱚ ᱠᱚ ᱞᱟᱹᱭᱟ ᱛᱚ ᱰᱟᱹᱝᱨᱤ ᱠᱚᱣᱟᱜ ᱜᱮ ᱵᱚᱨᱚ ᱩᱱᱠᱩ ᱜᱮᱛᱚᱵᱚ ᱟᱸᱻ ᱪᱩᱢᱟᱹᱲᱟ ᱠᱚᱣᱟ ᱵᱟᱝ ᱚᱱᱟ ᱤᱭᱟᱹᱛᱮ ᱟᱫᱣᱟ ᱪᱟᱣᱞᱮ ᱫᱷᱩᱵᱤ ᱜᱷᱟᱸᱥ ᱠᱚᱛᱮ ᱵᱟᱝ, ᱦᱳᱭ
ᱵᱟᱲᱟ ᱠᱚᱣᱟ ᱚᱱᱟᱜᱮ ᱥᱚᱨᱦᱟᱭ ᱯᱨᱚᱵᱚᱽ ᱵᱚᱱ ᱞᱟᱹᱭᱟ ᱟᱫᱚ ᱡᱮᱢᱚᱱ ᱵᱤᱫᱟᱹᱭ ᱦᱤᱞᱳᱜ ᱢᱟᱱᱰᱤ ᱜᱷᱟᱸᱥ ᱠᱚᱠᱚ ᱮᱢᱟ, ᱦᱮᱸ
ᱡᱟᱭᱦᱳᱠ ᱧᱤᱱᱫᱟᱹᱵᱮᱲᱟ ᱡᱚᱛᱚ ᱠᱚ ᱩᱰᱩᱠᱚᱜᱼᱟ ᱡᱟᱜᱟᱣ ᱩᱱᱠᱩ ᱰᱟᱹᱝᱨᱤ ᱢᱮᱨᱚᱢ ᱤᱭᱟᱹ ᱵᱟᱝ ᱡᱟᱜᱟᱣᱱᱟ
ᱦᱳᱭ ᱦᱳᱭ ᱧᱤᱫᱟᱹ ᱵᱮᱲᱟ ᱠᱚ ᱩᱰᱩᱠᱚᱜᱼᱟ, ᱧᱤᱫᱟᱹ ᱵᱮᱲᱟ ᱠᱚ ᱡᱟᱜᱟᱣ ᱠᱚᱣᱟ
ᱦᱩᱸ, ᱟᱪᱪᱷᱟ, ᱛᱟᱞᱦᱮ ᱟᱯᱮ ᱥᱮᱫ ᱫᱚ ᱵᱟᱦᱟ ᱫᱚ ᱛᱤᱱᱟᱹᱜ ᱫᱤᱱ ᱯᱮ ᱵᱟᱦᱟᱜ-ᱟ ᱟᱯᱮ ᱥᱮᱫ ᱫᱚ
ᱵᱟᱦᱟ ᱫᱚ ᱦᱟᱸᱜ ᱚᱱᱟ ᱫᱚ ᱯᱮ ᱢᱟᱦᱟ ᱡᱟᱦᱟ ᱫᱚ ᱩᱢ ᱢᱟᱦᱟ, ᱥᱟᱹᱨᱫᱤ ᱢᱟᱦᱟ, ᱟᱨ ᱡᱟᱞᱮ ᱢᱟᱦᱟ ᱩᱢ ᱢᱟᱦᱟ ᱦᱤᱞᱳᱜ ᱫᱚ, ᱩᱢ ᱢᱟᱦᱟ ᱦᱤᱞᱳᱜ ᱟᱫᱚ ᱡᱟᱦᱟᱸ ᱫᱚ ᱡᱮᱢᱚᱱ ᱟ ᱰᱟᱺᱜᱣᱟᱹ ᱠᱚᱲᱟ ᱠᱚ ᱟᱨ ᱢᱟᱱᱮ ᱟᱛᱳ ᱨᱮᱱ ᱡᱟᱦᱟᱸ ᱛᱤᱱᱟᱹᱜ ᱟᱭᱩ ᱦᱚᱲ ᱠᱚ ᱩᱱᱠᱩ ᱡᱚᱛᱚ ᱚᱲᱟᱜ ᱠᱚ ᱥᱟᱯᱷᱟᱭ ᱫᱟᱠᱚ ᱡᱚ ᱪᱷᱚᱜ ᱪᱷᱚᱜ ᱯᱷᱟᱨᱪᱟᱭᱟ ᱠᱚ ᱟᱨ ᱰᱟᱜᱣᱟᱹ ᱠᱚᱲᱟ ᱠᱚᱫᱚ ᱡᱮᱢᱚᱱ ᱛᱩᱯᱩ ᱥᱟᱯᱷᱟ ᱚᱱᱠᱟ ᱠᱟᱛᱮ ᱡᱟᱦᱮᱟᱨ ᱛᱮᱠᱚ ᱪᱷᱟᱜᱼᱟ ᱡᱟᱦᱮᱟᱨ ᱫᱟᱵ ᱡᱟᱦᱮᱨ ᱫᱟᱵ ᱠᱚ ᱦᱩᱭ ᱠᱟᱛᱮᱜ ᱟᱵᱟᱨ ᱩᱱ ᱦᱤᱞᱳᱜ ᱜᱮ ᱧᱤᱫᱟᱹ ᱵᱮᱲᱟ ᱜᱮ ᱦᱟᱰᱮ ᱡᱟᱦᱟᱸ ᱫᱚ ᱱᱟᱭᱠᱮ ᱨᱟᱪᱟ ᱜᱮᱠᱚ ᱪᱟᱞᱟᱜ ᱟ ᱟᱨ
ᱦᱩᱸ ᱦᱩᱸ
ᱟᱫᱚ ᱚᱸᱰᱮ ᱦᱟᱸᱜ ᱵᱚᱸᱜᱟ ᱠᱚ ᱦᱚᱦᱚ ᱟᱠᱚᱣᱟ ᱵᱚᱸᱜᱟ ᱠᱚ ᱦᱚᱦᱚ ᱠᱟᱛᱮᱫ ᱡᱟᱦᱟᱸᱭ ᱠᱚ ᱚᱱᱮ ᱦᱮᱡ ᱠᱟᱛᱮ ᱟᱫᱚ ᱵᱚᱸᱜᱟ ᱠᱚ ᱱᱚᱝᱠᱟ ᱡᱟᱦᱮᱨ ᱧᱮᱞ ᱠᱚ ᱪᱟᱞᱟᱜᱼᱟ ᱚᱱᱟ ᱧᱤᱫᱟᱹ ᱵᱮᱲᱟ ᱜᱮ ᱩᱱᱠᱩ ᱠᱚ ᱨᱩᱢᱩᱜᱼᱟ ᱢᱟᱱᱮ ᱪᱟᱞᱟᱜ ᱟᱠᱚ ᱟᱨᱠᱤ ᱪᱟᱞᱟᱣ ᱠᱟᱛᱮ ᱠᱚ ᱧᱮᱞ ᱟᱹᱜᱩᱭᱟ ᱡᱩᱫᱤ ᱴᱷᱤᱠ ᱜᱟᱱ ᱠᱟᱱ ᱠᱷᱟᱡ ᱴᱷᱤᱠ ᱜᱮᱠᱚ ᱞᱟᱹᱭᱟ ᱡᱟᱦᱮᱸᱨ ᱫᱟᱵ ᱟᱨ ᱡᱩᱫᱤ ᱵᱟᱝ ᱜᱟᱱ ᱠᱷᱟᱡ ᱟᱫᱚ ᱛᱟᱦᱚᱞᱮ ᱚᱱᱟ ᱯᱚᱨᱮ ᱥᱮᱫ ᱫᱚ ᱥᱮᱛᱟᱜ ᱨᱮᱜᱮ ᱡᱩᱫᱤ ᱵᱟᱝ ᱜᱟᱱᱚᱜᱼᱟ ᱛᱟᱦᱚᱞᱮ ᱠᱷᱟᱱ ᱫᱚ ᱰᱟᱸᱜᱩᱭᱟ ᱠᱚᱲᱟ ᱠᱚ ᱟᱵᱟᱨ ᱚᱠᱟ ᱴᱷᱮᱱ ᱵᱟᱝ ᱜᱟᱱ ᱟᱠᱟᱱᱟ ᱚᱱᱟ ᱠᱚ ᱴᱷᱤᱠᱟ ᱦᱮᱸᱥᱮ ᱵᱟᱭ ᱦᱳᱭ ᱟᱫᱚ ᱩᱱᱣᱟᱜ ᱠᱟᱹᱢᱤ ᱫᱚ ᱵᱮᱥᱤ ᱫᱚ ᱩᱱᱟᱹᱜ ᱫᱚ ᱮᱱᱮᱡ ᱥᱮᱨᱮᱧ ᱫᱚ ᱵᱟᱝ ᱦᱩᱭᱩᱜᱼᱟ ᱵᱚᱸᱜᱟ ᱵᱩᱨᱩ ᱠᱚ ᱦᱮᱡ ᱠᱟᱛᱮ ᱚᱱᱟ ᱠᱚ ᱠᱩᱞᱤ ᱵᱟᱲᱟ ᱠᱚᱣᱟᱮ ᱴᱷᱤᱠ ᱴᱷᱟᱠ ᱜᱟᱱ ᱠᱟᱱ ᱛᱟᱞᱮᱭᱟ ᱥᱮ ᱟᱫᱚ ᱩᱱᱠᱩ ᱠᱚ ᱞᱟᱹᱭᱟ ᱞᱟᱹᱭ ᱠᱟᱛᱮ ᱛᱯᱚᱨᱮ ᱟᱫᱚ ᱦᱤᱡᱩᱜ ᱟᱠᱚ ᱢᱟᱱᱮ ᱱᱟᱭᱠᱮ ᱡᱟᱛᱮ ᱟᱵᱟᱨ ᱜᱚᱴᱟ ᱚᱱᱟᱱᱟ ᱠᱚ ᱧᱮᱞ ᱠᱟᱛᱮᱜ ᱟᱪᱪᱷᱟ ᱛᱟᱯᱚᱨᱮ ᱟᱫᱚ ᱯᱚᱨᱮᱨ ᱫᱤᱱ ᱦᱤᱞᱳᱜ ᱫᱚ ᱥᱟᱹᱨᱫᱤ ᱦᱤᱞᱟᱹᱜ ᱫᱚ ᱡᱮᱢᱚᱱ ᱮ
ᱦᱩᱸ
ᱱᱟᱭᱠᱮ ᱨᱟᱪᱟ ᱛᱮᱦᱚᱸ ᱡᱚᱛᱚ ᱩᱱᱫᱚ ᱟᱭᱳ ᱦᱚᱲ ᱠᱚᱦᱚᱸ ᱠᱚ ᱪᱟᱞᱟᱜᱼᱟ ᱟᱨᱠᱤ ᱡᱟᱦᱟᱸ ᱫᱚ ᱵᱚᱸᱜᱟ ᱵᱩᱨᱩ ᱦᱚᱲ ᱠᱷᱚᱱᱟᱜ ᱱᱟᱭᱠᱮ ᱟᱹᱜᱩ ᱞᱟᱹᱜᱤᱫ ᱛᱮ ᱚᱰᱮ ᱡᱟᱦᱟᱸ ᱠᱟᱹᱢᱤ
ᱟᱪᱪᱷᱟ ᱟᱨ ᱢᱤᱫ ᱴᱮᱱ ᱠᱩᱠᱞᱤ ᱮ ᱡᱟᱦᱟᱸ ᱥᱟᱜᱩᱱ ᱴᱷᱤᱞᱤ ᱦᱮᱸ ᱵᱟᱝ ᱚᱱᱟ ᱫᱚ ᱚᱠᱚᱭ ᱠᱚ ᱜᱚᱜ ᱜᱟ ᱰᱟᱹᱝᱜᱩᱣᱟ ᱠᱚᱲᱟ ᱥᱮ ᱵᱟᱯᱞᱟ ᱠᱚ ᱵᱟᱯᱞᱟᱱ ᱠᱚ
ᱚᱱᱟ ᱫᱚ ᱦᱟᱸᱜ ᱰᱟᱹᱝᱜᱩᱣᱟᱹ ᱠᱚᱲᱟ ᱠᱚ ᱜᱚᱜᱼᱟ ᱦᱟᱸᱜ
ᱚ ᱟᱪᱪᱷᱟ ᱟᱪᱪᱷᱟ ᱚᱱᱟ ᱚᱱᱟ ᱮ ᱴᱷᱤᱞᱤ ᱠᱚᱨᱮᱱᱟᱜ ᱠᱟᱨᱚᱱ ᱥᱮ ᱚᱱᱟ ᱫᱚ ᱪᱮᱫ ᱠᱷᱟᱹᱛᱤᱨ ᱠᱚ ᱤᱫᱤᱭᱟ ᱟᱨ ᱡᱟᱦᱮᱨ ᱛᱮ ᱚᱱᱟ ᱫᱚ ᱪᱮᱫ ᱡᱟᱦᱟᱞᱱᱟᱜ ᱠᱟᱱᱟ ᱠᱤ ᱞᱟᱹᱭ ᱫᱟᱲᱮᱭᱟᱜᱼᱟ ᱚᱱᱟ ᱱᱤᱭᱟᱹ ᱡᱟᱦᱟᱱᱟᱜ
ᱚᱱᱟ ᱫᱚ ᱱᱤᱭᱟᱹ ᱠᱷᱟᱹᱛᱤᱨ ᱠᱚ ᱤᱫᱤᱭᱟ ᱡᱚᱠᱷᱚᱱ ᱛᱚᱠᱷᱚᱱ ᱜᱮ ᱢᱤᱫᱴᱮᱱ ᱡᱟᱦᱮᱨ ᱥᱟᱹᱲᱤᱧ ᱨᱮ ᱫᱟᱨᱮᱡ ᱛᱟᱦᱮᱱᱟ ᱚᱱᱟ ᱫᱟᱨᱮ ᱥᱟᱶᱛᱮ ᱚᱱᱟ ᱚᱱᱟ ᱡᱟᱦᱟᱸ ᱦᱟᱹᱛᱤ ᱥᱟᱫᱚᱢ ᱦᱮᱱᱟᱜ ᱠᱚᱫᱚ ᱦᱟᱛᱤ ᱥᱟᱫᱚᱢ ᱚᱸᱰᱮ ᱜᱮ ᱚᱱᱟ ᱛᱚᱲᱮ ᱥᱩᱛᱟᱹᱝ ᱛᱮᱠᱚ ᱛᱚᱞ ᱠᱟᱜᱼᱟ ᱦᱮᱸᱥᱮ ᱚᱱᱟ ᱥᱟᱹᱜᱩᱱ ᱴᱷᱤᱞᱤ ᱡᱟᱨᱩᱨ ᱟᱫᱚ ᱱᱚᱣᱟ ᱠᱚ ᱞᱟᱹᱭᱟ ᱡᱮᱢᱚᱱ ᱟᱵᱚᱨᱮᱱ ᱫᱮᱵ ᱫᱮᱵᱟ ᱢᱟᱱᱮ ᱡᱟᱦᱟᱸ ᱟᱵᱚ ᱨᱮᱱ ᱵᱚᱸᱜᱟ ᱵᱩᱨᱩ ᱩᱱᱠᱩ ᱠᱚᱫᱚ ᱡᱮᱢᱚᱱ ᱥᱚᱨᱚᱠ ᱯᱩᱨᱤ ᱠᱷᱚᱱᱟᱜ ᱯᱟᱛᱟᱞ ᱯᱩᱨᱤ ᱛᱮᱠᱚ ᱦᱤᱡᱩᱜᱼᱟ ᱥᱮ
ᱦᱩᱸ
ᱟᱫᱚ ᱛᱚᱲᱮ ᱥᱤᱛᱩᱝ ᱛᱮᱠᱚ ᱟᱬᱜᱳ ᱦᱤᱡᱩᱜᱼᱟ ᱡᱚᱞᱚ ᱯᱩᱨᱤ ᱛᱮ
ᱦᱩᱸ
ᱛᱚ ᱦᱳᱭ ᱟᱫᱚ ᱚᱱᱟ ᱠᱟᱨᱚᱱ ᱛᱮᱜᱮ ᱚᱱᱟ ᱫᱚᱠᱚ ᱤᱫᱤ ᱠᱟᱜᱼᱟ ᱟᱫᱚ ᱚᱱᱟᱫᱚ ᱚᱱᱠᱟᱹᱧ ᱵᱟᱰᱟᱭᱟ ᱟᱫᱚ ᱛᱤᱱᱟᱹᱜ ᱴᱟ ᱴᱷᱤᱠ ᱛᱧ ᱵᱟᱹᱧ ᱵᱟᱰᱟᱭᱟ ᱚᱱᱟᱫᱚ ᱤᱱᱟᱹ ᱠᱟᱨᱚᱱ ᱛᱮᱠᱚ ᱤᱫᱤ ᱠᱟᱜ ᱚᱱᱠᱟ ᱦᱟᱜ ᱚᱱᱟ ᱨᱮᱭᱟᱜ ᱠᱟᱹᱢᱤ ᱦᱚᱨᱟ ᱫᱚ ᱦᱳᱭ ᱟᱫᱚ ᱡᱩᱫᱤ ᱟᱯᱮᱥᱮᱫ ᱫᱚ ᱪᱮᱠᱟ ᱦᱩᱭᱩᱜ ᱠᱟᱱᱟ ᱵᱟᱦᱟ ᱫᱚ ᱛᱟᱦᱚᱞᱮ
ᱟᱞᱮᱥᱮᱫ ᱦᱚᱸ ᱚᱱᱠᱟ ᱡᱟᱦᱟᱸ ᱞᱮᱠᱟ ᱜᱮᱢ ᱞᱟᱹᱭ ᱠᱮᱫ ᱛᱟ ᱯᱩᱭᱞᱩ ᱫᱠᱚ ᱩᱢᱩᱜ ᱟᱠᱚ ᱩᱢ ᱠᱟᱛᱮᱜ ᱚᱱᱟ ᱠᱩᱲᱤ ᱦᱚᱯᱚᱱ ᱠᱚ ᱫᱚ ᱚᱲᱟᱜ ᱠᱚ ᱠᱚᱨᱮ ᱜᱮ ᱠᱚ ᱜᱩᱨᱤᱡᱟᱠᱚ ᱪᱷᱚᱪᱟᱠᱚ ᱠᱚᱲᱟ ᱦᱚᱯᱚᱱ ᱫᱚ ᱡᱟᱦᱟᱸ ᱞᱮᱠᱟᱢ ᱞᱟᱹᱭ ᱠᱮᱜᱼᱟ ᱦᱮ ᱡᱟᱦᱮᱨ ᱛᱮ ᱪᱟᱞᱟᱜ ᱠᱟᱛᱮᱜ ᱚᱱᱟ ᱡᱟᱦᱮᱨ ᱥᱟᱹᱲᱤᱢ
ᱟᱫᱚ ᱚᱸᱰᱮ ᱫᱚ ᱡᱷᱚᱛᱚ ᱠᱚᱲᱟ ᱦᱚᱯᱚᱱ ᱫᱚ ᱪᱟᱞᱟᱣ ᱫᱚ ᱵᱟᱝ ᱜᱟᱱᱚᱜ ᱛᱟᱠᱚᱣᱟ ᱪᱟᱞᱟᱣ ᱫᱚ ᱜᱟᱱᱚᱜ ᱛᱟᱠᱚᱣᱟ ᱠᱟᱹᱢᱤ ᱫᱚ ᱵᱟᱠᱚ ᱠᱟᱹᱢᱤ ᱫᱟᱲᱮᱭᱟᱜ-ᱟ ᱰᱟᱹᱝᱜᱩᱣᱟ ᱠᱚᱲᱟ ᱠᱚ ᱠᱟᱹᱢᱤᱭᱟ ᱚᱱᱟ ᱫᱚ
ᱚ ᱵᱮᱥᱟ ᱥᱟᱹᱲᱤᱢ ᱫᱟᱞᱚᱜ ᱫᱚ ᱵᱟᱝ
ᱦᱳᱭ ᱦᱳᱭ ᱦᱳᱭ ᱟᱱᱟ ᱫᱚ ᱵᱟᱸᱜᱩᱭᱟ. ᱠᱚᱲᱟᱜ ᱜᱮ ᱠᱟᱱᱟ ᱡᱟᱦᱟᱸᱭ ᱫᱚ ᱵᱟᱠᱚ ᱵᱟᱯᱞᱟ ᱟᱠᱟᱱ ᱫᱚ ᱡᱟᱦᱟᱸᱭ ᱠᱚ ᱵᱟᱯᱞᱟ ᱠᱟᱱᱟ ᱩᱱᱠᱩ ᱩᱱᱠᱩ ᱟᱜ ᱫᱚ ᱵᱟᱝ ᱠᱟᱱᱟ ᱥᱮ ᱡᱟᱦᱟᱸ ᱵᱟᱝ ᱠᱚᱣᱟ
ᱚ ᱦᱮᱸᱛᱚ ᱟᱫᱚ ᱡᱮ ᱛᱚ ᱚ-ᱚᱸᱰᱮ ᱢᱟᱱᱟᱜ ᱠᱚᱲᱟ ᱦᱚᱯᱚᱱᱟᱜ ᱜᱮ ᱠᱟᱹᱢᱤᱭᱟᱫᱚ ᱟᱞᱮ ᱫᱚᱱᱟᱜ ᱚᱱᱟ ᱫᱚ ᱵᱟᱞᱮ ᱞᱟᱹᱭ ᱫᱟᱲᱮᱭᱟᱜ ᱠᱟᱱᱟ ᱦᱚ ᱥᱮᱱ ᱢᱟ ᱡᱚᱛᱚ ᱜᱮ ᱥᱮᱱᱞᱮ ᱧᱮᱞ ᱟᱠᱟᱫ ᱠᱚᱣᱟ ᱵᱟᱝ ᱡᱟᱨ ᱠᱚ ᱥᱟᱯᱷᱟ ᱵᱟᱲᱟᱭ ᱛᱚ ᱡᱷᱚᱛᱚ ᱱᱟᱜ ᱛᱟᱨᱯᱚᱨ ᱡᱮ ᱨᱚᱠᱚᱢ ᱞᱮᱭ ᱦᱮ ᱟᱞᱤᱧ ᱦᱮᱡ ᱠᱟᱛᱮᱜ ᱮᱸᱻ ᱵᱚᱸᱜᱟ ᱵᱩᱨᱩ ᱦᱚᱣᱟ ᱠᱟᱛᱮ ᱡᱟᱦᱮᱨ ᱧᱮᱞ ᱪᱟᱞᱟᱣ